ᱡᱚᱦᱟᱨ ᱜᱮ ᱜᱚᱝᱠᱮ, ᱦᱮᱸ ᱡᱚᱦᱟᱨ ᱜᱮ᱾
ᱡᱚᱦᱟᱨ ᱜᱮ ᱡᱚᱦᱟᱨ ᱜᱮ, ᱵᱷᱟᱹᱜᱮ ᱴᱷᱤᱠ ᱟᱸᱡᱚᱢᱚᱜ ᱠᱟᱱᱟ ᱛᱚ? ᱦᱳᱭ ᱦᱳᱭ, ᱟᱯᱮᱥᱮᱫ ᱮ ᱫᱟᱜ ᱡᱟᱹᱲᱤᱭᱮ-ᱟᱭ?
ᱩᱸ ᱫᱟᱜ ᱡᱟᱹᱲᱤ ᱦᱤᱛᱳᱜ ᱫᱚ ᱵᱟᱹᱱᱩᱜᱼᱟ ᱱᱤᱛᱚᱜ ᱫᱚᱭ ᱛᱷᱤᱨ ᱠᱟᱫᱟᱭ᱾ ᱵᱟᱨ ᱯᱮ ᱫᱤᱱ ᱞᱟᱦᱟ ᱨᱮ ᱫᱟᱜ ᱞᱮᱫᱟ᱾
ᱦᱳᱭ ᱦᱳᱭ ᱦᱳᱭ ᱟᱞᱮ ᱥᱮᱫ ᱫᱚ ᱛᱷᱚᱲᱟ ᱡᱷᱤᱯᱤᱨ ᱡᱷᱤᱯᱤᱨ ᱨᱮ ᱦᱳᱭ ᱛᱷᱚᱲᱟ ᱛᱷᱚᱲᱟᱭ ᱡᱷᱤᱯᱤᱨ ᱡᱷᱤᱯᱤᱨ ᱮ ᱫᱟᱜ ᱡᱟᱹᱲᱤᱭᱮᱜ-ᱟᱭ᱾
ᱚ ᱱᱤᱛᱚᱜ?
ᱦᱳᱭ ᱦᱳᱭ ᱦᱳᱭ᱾ ᱵᱟᱠᱤ ᱫᱚ ᱴᱷᱤᱠ ᱜᱮᱭᱟ ᱠᱷᱚᱵᱚᱨ ᱯᱷᱚᱵᱚᱨ᱾ ᱠᱟᱫᱚ ᱟᱵᱤᱱᱟᱜ ᱜᱮ ᱪᱮᱫ ᱞᱮᱠᱟ? ᱦᱩᱸ᱾ ᱴᱷᱤᱠ᱾ ᱜᱚᱝᱠᱮ ᱟᱹᱞᱤᱧ ᱢᱤᱫᱴᱮᱡ ᱠᱩᱠᱞᱤ ᱟᱵᱮᱱ ᱴᱷᱮᱱ ᱫᱚᱦᱚᱭ ᱞᱤᱧ ᱜᱚᱴᱟᱭᱮᱫᱼᱟ, ᱦᱳᱭ ᱥᱮ᱾
ᱟᱪᱪᱷᱟ ᱪᱷᱟ᱾
ᱟᱪᱪᱷᱟ
ᱟ ᱱᱚᱜᱼᱚᱭ ᱡᱮ ᱪᱮ ᱦᱩᱞ ᱢᱟᱦᱟ ᱛᱤᱭᱟᱹᱜᱚᱜ ᱠᱟᱱᱟ ᱟᱯᱮ ᱥᱮᱫ ᱪᱮᱫ ᱞᱮᱠᱟ ᱯᱮ ᱢᱟᱱᱟᱣᱮᱫᱼᱟ? ᱟᱨ ᱪᱮᱫ ᱞᱮᱠᱟ ᱦᱚᱲ
ᱛᱷᱚᱲᱟ ᱠᱟᱹᱴᱤᱡ ᱞᱟᱹᱭ ᱵᱮᱱ᱾
ᱦᱩᱞ ᱢᱟᱦᱟᱸ ᱫᱚ ᱵᱮᱥ ᱵᱷᱟᱜᱮ ᱜᱮ ᱢᱟᱱᱟᱣᱟ ᱚᱱᱟ ᱫᱚ᱾
ᱦᱳᱭ ᱦᱳᱭ᱾
ᱟᱫᱚ ᱵᱮᱥ ᱠᱚ ᱡᱟᱨᱣᱟᱜ ᱜᱮᱭᱟ ᱡᱟᱨᱣᱟ ᱫᱚ ᱟᱫᱚ᱾ ᱱᱤᱛᱚᱜ ᱫᱚ ᱫᱤᱱ ᱫᱤᱱ ᱛᱮ ᱰᱮᱵᱷᱞᱚᱯ ᱪᱟᱞᱟᱜ ᱠᱟᱱᱟ ᱛᱚ᱾
ᱦᱳᱭ ᱦᱳᱭ᱾
ᱟᱫᱚ
ᱦᱳᱭ᱾
ᱦᱤᱛᱳᱜ ᱫᱚ ᱵᱷᱟᱜᱤ ᱜᱮ ᱦᱩᱭᱩᱜ ᱠᱟᱱᱟ ᱦᱳᱭ ᱫᱚ ᱡᱟᱦᱟᱸ ᱠᱚᱭ ᱢᱤᱫ ᱥᱮᱨᱢᱟ ᱢᱟᱲᱟᱝ ᱨᱮᱫᱚ ᱛᱷᱚᱲᱟ ᱚᱱᱮ ᱪᱷᱟᱹᱯᱨᱤ ᱠᱚ ᱪᱟᱞᱟᱜ ᱠᱟᱱ ᱛᱟᱦᱮᱸᱜ ᱟᱫᱚ ᱱᱤᱛᱚᱜ ᱪᱷᱟᱹᱯᱨᱤ ᱠᱚᱫᱚ ᱞᱮ ᱵᱚᱱᱫᱚ ᱟᱠᱟᱫᱟ᱾
ᱦᱳᱭ ᱦᱳᱭ ᱪᱷᱟᱹᱯᱨᱤ ᱠᱩ ᱵᱚᱱᱫᱚᱣ ᱠᱟᱜ ᱟᱞᱮ ᱟᱞᱮ ᱥᱮᱫ ᱦᱚᱸ ᱞᱮ ᱵᱚᱱᱫᱚ ᱠᱟᱜ ᱜᱮᱭᱟ᱾ ᱦᱚ ᱛᱚᱵᱮ ᱰᱤ ᱡᱮ ᱠᱚᱯᱮ ᱮᱱᱮᱡ ᱦᱚᱪᱚᱭᱮᱫ ᱠᱚᱜᱮᱭᱟ ᱥᱮ?
ᱠᱮᱵᱚᱞ ᱱᱤᱛᱚᱜ ᱫᱚ ᱟᱵᱚᱣᱟᱜ ᱟᱵᱚᱣᱟᱜ ᱥᱮᱨᱣᱟ ᱨᱮ ᱪᱮᱫ ᱠᱚ ᱛᱟᱦᱮᱱ ᱠᱟᱱᱟ ᱮᱱᱮᱡ ᱥᱮᱨᱮᱧ ᱟᱵᱚᱣᱟᱜ ᱟᱨ ᱚᱱᱟ ᱦᱩᱞ ᱞᱮᱱᱟ ᱚᱱᱟ ᱠᱚ ᱜᱮ ᱢᱤᱫ ᱵᱟᱨ ᱞᱟᱹᱭ ᱫᱤᱥᱚᱢ ᱦᱚᱲ ᱥᱟᱢᱟᱝ ᱨᱮ ᱯᱟᱥᱱᱟᱣ
ᱦᱚᱜ, ᱦᱳᱭ ᱦᱳᱭ᱾
ᱟᱨ ᱡᱟᱜᱮ ᱥᱯᱳᱨᱴ ᱠᱚ ᱫᱚᱦᱚ ᱦᱩᱭᱩᱜ ᱠᱟᱱᱟ ᱟᱵᱚᱣᱟᱜ ᱡᱟᱦᱟᱸ ᱫᱚ ᱦᱩᱞ ᱠᱚ ᱞᱟᱹᱲᱦᱟᱹᱭ ᱞᱮᱫᱟ ᱱᱟᱜ ᱛᱩᱧ, ᱚᱱᱟ ᱠᱚ᱾
ᱦᱳᱭ ᱦᱳᱭ ᱴᱷᱤᱠ ᱟᱞᱮ ᱥᱮᱫ ᱦᱚᱸ ᱚᱱᱠᱟ ᱦᱩᱭᱩᱜ ᱠᱟᱱᱟ ᱩᱱᱠᱩ ᱮᱸ ᱠᱷᱮᱞ ᱦᱩᱭᱩᱜ ᱠᱟᱱᱟ ᱟᱨ ᱵᱚᱸᱜᱟ ᱵᱩᱨᱩ ᱠᱟ ᱴᱤᱡ ᱛᱷᱚᱲᱟ ᱠᱟᱹᱴᱤᱡ ᱥᱮᱬᱟ ᱥᱮᱬᱟ ᱦᱚᱲ ᱛᱷᱚᱲᱟ ᱠᱚ ᱢᱤᱴᱤᱝᱮᱼᱟ ᱠᱚ ᱞᱟᱹᱭ ᱵᱩᱡᱷᱟᱹᱣᱟᱠᱚ ᱠᱟᱱᱟ ᱠᱚ᱾ ᱟᱨᱼᱼ ᱵᱟᱹᱠᱤ ᱠᱚᱫᱚ ᱦᱦᱜ ᱤᱱᱟᱹᱜ ᱠᱷᱚᱱ ᱫᱚ ᱦᱟᱸᱜ ᱡᱟᱹᱥᱛᱤ ᱦᱚᱸ ᱮᱱᱮᱡ ᱥᱮᱨᱮᱧ ᱦᱚᱸ ᱵᱟᱝᱞᱮ ᱮᱞᱟᱣ ᱦᱚᱪᱚ ᱦᱚᱪᱚᱭᱮᱫᱼᱟ ᱠᱷᱟᱹᱞᱤ ᱥᱤᱫᱩ ᱠᱟᱱᱦᱩ ᱪᱟᱸᱫᱽ ᱵᱷᱟᱭᱨᱳ ᱯᱷᱩᱞᱳ ᱡᱟᱱᱚᱣᱟᱜ ᱨᱤᱞᱮᱴᱤᱵᱷ ᱠᱚᱜᱮ ᱱᱟᱦᱟᱜ ᱠᱚᱞᱮ ᱥᱮᱨᱮᱧ ᱦᱚᱪᱚ ᱠᱚᱣᱟ ᱮᱱᱮᱡ ᱦᱚᱪᱚ ᱠᱚᱣᱟᱞᱮ ᱟᱨ ᱵᱟᱹᱠᱤ ᱫᱚ ᱱᱟᱦᱟᱜ ᱟᱹᱰᱤ ᱡᱟᱹᱥᱛᱤ ᱫᱚ ᱵᱟᱝ
ᱟᱪᱪᱷᱟ, ᱟᱪᱪᱷᱟ
ᱦᱳᱭ
ᱴᱷᱤᱠ ᱜᱮᱼᱼ
ᱟᱨ ᱱᱤᱝᱠᱟ ᱢᱟ ᱱᱤᱝᱠᱟ ᱢᱟ ᱦᱩᱭ ᱵᱟᱲᱟ ᱦᱚᱪᱚᱭ ᱜᱮ ᱡᱟᱹᱨᱩᱲᱟ ᱵᱟᱝᱠᱷᱟᱱ ᱢᱟ ᱱᱟᱦᱟᱜ ᱟᱜᱟᱢ ᱫᱤᱱ ᱨᱮᱼᱼ ᱟᱵᱚ ᱥᱤᱫᱩ ᱠᱟᱱᱦᱩ ᱦᱩᱞ ᱢᱟᱦᱟ ᱢᱮᱱᱛᱮ ᱪᱮᱫ ᱠᱟᱱᱟ ᱚᱱᱟ ᱦᱚᱸ ᱵᱟᱝᱠᱚ ᱵᱩᱡᱷᱟᱹᱣ ᱫᱟᱲᱮᱭᱟᱜᱼᱟ ᱟᱨ ᱚᱱᱟ ᱠᱷᱟᱹᱛᱤᱼᱼ ᱠᱷᱟᱹᱛᱤᱨ ᱛᱮᱜᱮ ᱯᱨᱚᱛᱮᱠ ᱵᱚᱪᱷᱚᱨ ᱜᱮ ᱟᱞᱮ ᱛᱷᱚᱲᱟ ᱠᱟᱹᱴᱤᱡ ᱱᱟᱯᱟᱭ ᱧᱚᱜ ᱜᱮᱞᱮ ᱦᱩᱭᱪᱚᱟᱼᱼ ᱡᱟᱹᱥᱛᱤ ᱰᱮᱵᱷᱞᱚᱯ ᱪᱟᱞᱟᱜ ᱠᱟᱱᱟ ᱛᱚ ᱚᱱᱟᱛᱮ ᱛᱷᱚᱲᱟ ᱢᱟᱨᱟᱝ ᱢᱟᱨᱟᱝ ᱧᱚᱜ ᱜᱮ ᱢᱤᱴᱤᱝ ᱵᱚᱞᱮ ᱯᱨᱳᱜᱨᱟᱢ ᱞᱮ ᱫᱚᱦᱚᱭᱮᱫᱼᱟ᱾
ᱟᱪᱪᱷᱟ ᱟᱪᱪᱷᱟ ᱪᱷᱟ ᱟᱨ ᱫᱚᱨᱠᱟᱨ ᱠᱟᱱᱟ ᱛᱼᱼ ᱱᱤᱛᱚᱜ ᱫᱚ ᱢᱟᱱᱮ ᱰᱤᱡᱤᱴᱮᱞ ᱡᱩᱜ‌ᱽ ᱠᱷᱟᱱ ᱡᱚᱛᱚ ᱠᱚᱜᱮ ᱡᱟᱜᱮ ᱵᱟᱲᱟᱭ ᱠᱟᱱᱟ ᱠᱚᱼᱼ ᱟᱨ ᱢᱳᱵᱟᱭᱤᱞ ᱨᱮᱜᱮ ᱠᱚ ᱡᱚᱛᱚ ᱠᱚ ᱧᱮᱞ ᱧᱟᱢᱫᱟ ᱚᱠᱟ ᱠᱚ ᱪᱮᱫ ᱪᱤᱠᱟ ᱪᱟᱞᱟᱜ ᱠᱟᱱᱟ᱾
ᱦᱳᱭ ᱦᱳᱭ
ᱟᱫᱚ ᱚᱱᱟᱜᱮ ᱟᱫᱚ
ᱟᱪᱪᱷᱟ ᱜᱚᱝᱠᱮ ᱟᱢ ᱟᱯᱮᱼᱼ ᱟᱵᱚ ᱢᱟᱹᱱᱢᱤ ᱦᱚᱯᱚᱱ ᱥᱮ ᱥᱟᱱᱛᱟᱲ ᱥᱚᱢᱟᱡᱽ ᱨᱮᱱᱼᱼ ᱚ ᱚᱞᱚᱜ ᱯᱟᱲᱦᱟᱜ ᱦᱚᱲ ᱢᱟ ᱟᱹᱰᱤ ᱮᱠᱟᱞ ᱜᱮ ᱵᱚᱱ ᱠᱚᱢ ᱜᱮᱭᱟ ᱥᱮᱼᱼ ᱟᱫᱚ ᱟᱵᱩ ᱞᱟᱹᱜᱤᱫ ᱛᱤᱱᱟᱹᱜᱼᱼ ᱡᱟᱹᱨᱩᱲᱤ ᱡᱟᱹᱨᱩᱨᱤ ᱢᱮᱱᱟᱜᱼᱟ ᱥᱮ ᱡᱟᱹᱨᱩᱨᱤ ᱵᱟᱹᱱᱩᱜᱼᱼ
ᱦᱩᱸ ᱦᱩᱸ ᱡᱟᱹᱨᱩᱲ ᱵᱚᱞᱛᱮ ᱫᱚ ᱟᱹᱰᱤ ᱟᱹᱰᱤᱜᱮ ᱢᱮᱱᱟᱜᱼᱟ ᱢᱮᱱᱟᱜ ᱫᱚ ᱪᱮᱫᱟᱜ ᱢᱟᱱᱮ ᱚᱞᱚᱜ ᱯᱟᱲᱦᱟᱣ ᱵᱚᱫᱚᱞᱼᱼ ᱢᱟᱱᱮ ᱟᱵᱚ ᱫᱤᱥᱚᱢ ᱨᱮ ᱵᱟᱵᱚᱱ ᱛᱟᱦᱮᱸ ᱫᱟᱲᱮᱭᱟᱜᱼᱟ᱾ ᱦᱮᱞᱳ?
ᱦᱮᱸ ᱟᱡᱚᱢᱮᱫ ᱟᱞᱤᱧ
ᱚ ᱚᱱᱟᱜᱮ ᱟᱵᱚ ᱚᱞᱚᱜᱼᱼ ᱟᱪᱪᱷᱟ ᱴᱷᱤᱠ ᱜᱮᱭᱟ ᱚᱞᱚᱜ ᱯᱟᱲᱦᱟᱣ ᱵᱮᱜᱚᱨ ᱟᱢ ᱫᱤᱥᱚᱢ ᱨᱮ ᱵᱟᱢ ᱫᱟᱸᱲᱟ ᱫᱟᱲᱮᱜᱼᱟ᱾
ᱦᱳᱭ ᱦᱳᱭ ᱴᱷᱤᱠ
ᱡᱟ ᱩᱰᱤᱡ ᱮᱢ ᱵᱟᱲᱟᱭ ᱥᱮ ᱡᱟ ᱩᱰᱤᱡ ᱮᱢ ᱪᱮᱫ ᱠᱟᱜᱼᱟ ᱤᱱᱟᱹ ᱛᱮᱜ ᱟᱢᱼᱼ ᱟᱨ ᱱᱤᱛᱚᱜ ᱫᱚ ᱜᱚᱴᱟ ᱫᱤᱥᱚᱢ ᱜᱮ ᱢᱟᱱᱮᱼᱼ ᱡᱟᱜᱮ ᱟᱨ ᱱᱤᱛᱚᱜ ᱫᱚ ᱟᱵᱚᱣᱟᱜ ᱦᱚᱸ ᱯᱟᱥᱱᱟᱜ ᱠᱟᱱᱟ ᱟᱵᱚᱣᱟᱜ ᱚᱞᱪᱤᱠᱤ ᱛᱮᱦᱚᱸᱼᱼ
ᱦᱚᱳᱭ ᱦᱚᱳᱭ
ᱚᱞ ᱚᱞ ᱛᱚᱞ ᱫᱟᱠᱚ ᱜᱚᱴᱟᱼᱼ ᱫᱚᱠᱟᱱ ᱯᱟᱴ ᱠᱚᱨᱮ ᱥᱮ ᱡᱟᱦᱟᱸ ᱦᱚᱥᱯᱤᱴᱟᱞ ᱠᱚᱨᱮ ᱥᱮ ᱡᱟᱦᱟᱱᱟᱜ ᱡᱮ ᱠᱚᱨᱮ ᱛᱷᱟᱱᱟ ᱠᱚᱨᱮᱼᱼ ᱯᱧᱪᱟᱭᱮᱛ ᱠᱚᱨᱮ ᱡᱚᱛᱚ ᱠᱚᱨᱮᱜ ᱜᱮ ᱚᱞᱚᱜ ᱠᱟᱱᱟ ᱢᱤᱫ ᱵᱟᱨ ᱫᱚ ᱦᱟᱸᱜ ᱮᱦᱚᱵ ᱟᱠᱟᱱᱟ᱾ ᱟᱫᱚ ᱚᱱᱟ ᱡᱟᱭᱜᱟᱛᱤᱧ ᱢᱮᱱᱟᱼᱼ ᱡᱚᱛᱚ ᱛᱮᱜᱮ ᱥᱮᱪᱮᱫᱚᱜ ᱫᱚ ᱫᱚᱨᱠᱟᱨ ᱠᱟᱱᱟ ᱟᱵᱚᱣᱟᱜ ᱛᱮᱦᱚᱸ ᱟᱨᱼᱼ ᱮᱴᱟᱜᱟᱜ ᱯᱟᱹᱨᱥᱤ ᱛᱮᱦᱚᱸ᱾
ᱦᱳᱭ ᱦᱳᱭ ᱦᱳᱭ ᱟᱫᱚ ᱚᱱᱮ ᱠᱚ ᱢᱮᱱ ᱞᱮᱠᱷᱟᱡ ᱡᱚᱛᱚᱼᱼ ᱡᱚᱛᱚ ᱯᱟᱹᱨᱥᱤ ᱛᱮᱜᱮ ᱯᱟᱲᱦᱟᱣᱮᱢ ᱫᱟᱲᱮᱭᱟᱜᱼᱟ ᱡᱟᱦᱟᱸᱴᱟᱜ ᱢᱤᱫᱴᱮᱡ ᱯᱟᱹᱨᱥᱤ ᱛᱮᱢ ᱫᱟᱲᱮ ᱞᱮᱠᱷᱟᱡ ᱨᱮᱦᱚᱸᱼᱼ ᱡᱚᱛᱷᱮᱥᱴᱚ ᱪᱮᱫᱟᱜ ᱥᱮ ᱤᱱᱟᱹ ᱛᱮᱦᱚᱸ ᱟᱢ ᱥᱤᱠᱷᱱᱟᱹᱛ ᱫᱚᱵᱚᱱ ᱧᱟᱢ ᱫᱟᱲᱮᱭᱟᱜᱼᱟ ᱵᱚᱱ᱾
ᱦᱳᱭ ᱦᱳᱭ ᱦᱳᱭ᱾
ᱦᱳᱭ ᱟᱨ ᱤᱱᱟᱹ ᱛᱮᱜᱮ ᱟᱵᱚᱣᱟᱜ ᱥᱝᱥᱟ ᱥᱚᱝᱥᱟᱨ ᱥᱮ ᱥᱟᱢᱟᱡᱤᱠ ᱟᱨ ᱥᱮ ᱡᱟᱛᱤ ᱠᱚ ᱞᱟᱹᱜᱤᱫ ᱵᱚᱱ ᱰᱮᱵᱷᱞᱚᱯ ᱫᱟᱲᱮᱭᱟᱜ ᱠᱟᱱᱟ᱾
ᱦᱳᱭ ᱦᱳᱭ᱾
ᱦᱳᱭ ᱟᱫᱚ ᱜᱚᱝᱠᱮ ᱠᱤᱪᱷᱩᱢᱟᱱ ᱠᱤᱪᱷᱩ ᱠᱤᱪᱷᱩ ᱦᱚᱲ ᱱᱚᱝᱠᱟ ᱢᱮᱱᱟᱜ ᱠᱚᱣᱟ ᱠᱚ ᱞᱟᱹᱭᱮᱫᱼᱟ ᱠᱚ ᱦᱮᱸ ᱟᱞᱮ ᱫᱚ ᱵᱟᱞᱮ ᱚᱞ ᱯᱟᱲᱦᱟᱣ ᱫᱟᱲᱮᱭᱟᱜ ᱠᱟᱱ ᱫᱚ ᱴᱟᱠᱟ ᱯᱚᱭᱥᱟ ᱵᱟᱹᱱᱩᱜ ᱛᱟᱞᱮᱭᱟ ᱫᱚᱢᱮᱞᱮ ᱨᱮᱸᱜᱮᱡ ᱜᱮᱭᱟ᱾ ᱟᱫᱚ ᱚᱱᱟ ᱵᱟᱨᱮᱛᱮ ᱟᱵᱮᱱ ᱪᱮᱛᱟᱱ ᱛᱮ ᱪᱮᱫ ᱵᱮᱱ ᱞᱟᱹᱭ ᱢᱮᱱᱮᱫᱼᱟ ᱠᱚ ᱟᱵᱚ ᱫᱚ ᱴᱟᱠᱟ ᱯᱚᱭᱥᱟ ᱵᱟᱹᱱᱩᱜ ᱛᱟᱵᱚᱱᱟ ᱨᱮᱸᱜᱮᱡ ᱜᱮᱭᱟᱵᱚᱱ ᱚᱱᱟ ᱠᱷᱟᱹᱛᱤᱨ ᱵᱟᱵᱩᱱ ᱚᱞ ᱯᱟᱲᱦᱟᱣ ᱫᱟᱲᱮᱭᱟᱜ ᱠᱟᱱᱟ ᱟᱵᱮᱱ ᱪᱮᱫ ᱵᱮᱱ ᱞᱟᱹᱭᱠᱮᱜᱼᱟ?
ᱚᱱᱟ ᱵᱟᱵᱚᱫ ᱛᱮᱫᱚ ᱱᱚᱣᱟ ᱜᱮᱞᱤᱧ ᱢᱮᱱᱟ ᱟᱹᱞᱤᱧ ᱫᱚ ᱱᱤᱛᱚᱜ ᱢᱟ ᱥᱚᱨᱠᱟᱨ ᱦᱚᱸᱭ ᱟᱵᱚᱭ ᱢᱮᱫ ᱞᱩᱛᱩᱨᱟᱵᱚᱱ ᱠᱟᱱᱟ ᱚᱱᱮ ᱟᱨᱴ ᱠᱮᱞᱟᱥ ᱫᱷᱟᱹᱵᱤᱡ ᱢᱟ ᱮᱭᱥᱟ ᱛᱮᱜᱤ ᱢᱟᱱᱮ ᱯᱷᱨᱤ ᱛᱮᱜᱮ ᱯᱟᱲᱦᱟᱣ ᱢᱟ ᱵᱚᱱ ᱧᱟᱢᱮᱫ ᱠᱟᱱ ᱡᱚᱢ ᱧᱩ᱾ ᱠᱤᱨᱤᱧ ᱡᱚᱛᱚᱜ ᱜᱮ ᱦᱚᱨᱚᱜ ᱵᱟᱸᱫᱮ ᱡᱚᱛᱚ ᱧᱟᱢᱚᱜ ᱠᱟᱱᱟ᱾
ᱯᱚᱛᱚᱵ ᱠᱚᱦᱚᱸ ᱡᱚᱛᱚᱭ ᱮᱢᱚᱜ ᱠᱟᱱᱟ ᱥᱚᱨᱠᱟᱨ ᱜᱮ ᱠᱮᱵᱚᱞ ᱠᱷᱟᱹᱞᱤ ᱟᱵᱚ ᱫᱚ ᱱᱤᱛᱚᱜ ᱫᱚ ᱜᱤᱫᱽᱨᱟᱹ ᱟᱢ ᱢᱟᱱᱮ ᱥᱚᱢᱳᱚᱭ ᱢᱚᱛᱚᱱ ᱢᱟᱱᱮ ᱚᱠᱛᱚ ᱨᱮ ᱚᱸᱰᱮ ᱵᱷᱮᱡᱟᱭᱢ ᱤᱥᱠᱩᱞ ᱛᱮ᱾
ᱦᱳᱭ ᱦᱳᱭ ᱴᱷᱤᱠ ᱴᱷᱤᱠ᱾
ᱟᱫᱚ ᱚᱱᱟ ᱦᱚᱸ ᱡᱩᱫᱤ ᱵᱟᱵᱚᱱ ᱠᱚᱨᱟᱣ ᱠᱷᱟᱡ ᱛᱟᱦᱚᱞᱮ ᱟᱫᱚ ᱪᱤᱠᱟᱛᱮ ᱫᱚᱢ ᱥᱮᱪᱮᱫᱚᱜ ᱪᱤᱠᱟᱛᱮᱢ ᱥᱮᱪᱮᱫ ᱦᱚᱪᱚᱭ ᱛᱟᱢᱟ ᱜᱤᱫᱽᱨᱟᱹ ᱾
ᱦᱳᱭ ᱦᱳᱭ ᱦᱳᱭ ᱦᱳᱭ ᱟᱹᱞᱤᱧ ᱫᱚ ᱱᱚᱣᱟ ᱞᱤᱧ ᱢᱮᱱ ᱠᱮᱭᱟ ᱦᱳᱭ ᱢᱟ ᱨᱚᱲ ᱵᱮᱱ᱾
ᱚᱱᱟᱜᱮ ᱟᱫᱚ ᱚᱱᱟᱛᱮ ᱡᱩᱫᱤ ᱱᱤᱛᱚᱜ ᱵᱟᱢ ᱥᱮᱪ ᱪᱮᱫ ᱦᱚᱪᱚᱭᱮᱭᱟ ᱛᱟᱭᱚᱢᱛᱮ ᱢᱮᱱᱟ ᱵᱟᱢ ᱪᱮᱫ ᱦᱚᱪᱚ ᱞᱤᱧᱟ ᱚᱞᱚᱜ ᱯᱟᱲᱦᱟᱜ᱾ ᱛᱟᱭᱚᱢᱛᱮ ᱟᱵᱟᱨ ᱠᱷᱟᱹᱯᱟᱹᱨᱤ ᱦᱩᱭᱩᱜᱼᱟ ᱢᱟᱱᱮ ᱟᱢ ᱪᱮᱛᱟᱱ ᱨᱮ ᱟᱵᱟᱨᱮ ᱫᱚᱱᱟᱭ ᱫᱟᱞ ᱢᱮᱭᱟᱭ ᱡᱷᱚᱜᱽᱲᱟᱜ᱾
ᱫᱟᱞ ᱢᱮᱭᱟᱭ ᱡᱷᱚᱜᱽᱲᱟ ᱢᱮᱭᱟᱭ ᱟᱢ ᱪᱮᱛᱟᱱ ᱨᱮ ᱠᱷᱟᱹᱯᱟᱹᱨᱤ ᱦᱩᱭᱩᱜᱼᱟ ᱟᱨ ᱟᱹᱞᱤᱧ ᱞᱤᱧ ᱢᱮᱱ ᱦᱚᱪᱚᱭᱮᱫᱼᱟ ᱞᱤᱧ ᱠᱤ ᱟᱵᱚ ᱥᱟᱱᱛᱟᱲ ᱦᱚᱯᱚᱱᱟᱜ ᱡᱟᱭᱜᱟ ᱡᱩᱢᱤ ᱫᱚ ᱮᱴᱟᱜ ᱡᱟᱹᱛ ᱠᱷᱚᱱᱟᱜ ᱫᱚ ᱰᱷᱮᱨ ᱜᱮ ᱛᱟᱦᱮᱱ ᱛᱟᱠᱚᱣᱟ ᱦᱳᱭᱥᱮ ᱟᱵᱚ ᱵᱚᱱ ᱟᱵᱚ ᱠᱟ ᱦᱳᱭ ᱟᱵᱳ ᱦᱳᱭ ᱟᱵᱚ ᱫᱚ ᱟᱹᱰᱤ ᱡᱟᱜᱟ ᱡᱩᱚᱢᱤᱭᱟᱱ ᱦᱚᱲ ᱠᱟᱱᱟᱵᱚᱱ᱾ ᱟᱨ ᱟᱵᱚ ᱫᱚ ᱛᱷᱚᱲᱟ ᱠᱟᱹᱴᱤᱡ ᱰᱷᱮᱨ ᱧᱚᱜ ᱵᱚᱱ ᱠᱟᱹᱢᱤ ᱞᱮᱠᱷᱟᱱ ᱜᱮ ᱴᱟᱠᱟ ᱯᱚᱭᱥᱟ ᱫᱚ ᱨᱚᱡᱜᱟᱨᱚᱜᱼᱟ ᱟᱡ ᱛᱮᱜᱮ ᱨᱚᱡᱜᱟᱨᱚᱜᱼᱟ᱾
ᱟᱨ ᱟᱹᱵᱚ ᱫᱚ ᱟᱹᱞᱤᱧ ᱞᱤᱧ ᱢᱮᱱ ᱠᱮᱭᱟᱞᱤᱧ ᱟᱵᱚ ᱵᱮᱵᱚᱦᱟᱨ ᱪᱮᱛᱟᱱ ᱵᱮᱵᱚᱦᱟᱨ ᱛᱷᱚᱲᱟ ᱠᱟᱹᱴᱤᱡ ᱵᱟᱵᱚᱱ ᱵᱟᱰᱟᱭ ᱧᱚᱜ ᱠᱟᱱᱟ ᱪᱮᱫᱟᱜ ᱥᱮ ᱟᱵᱚ ᱫᱚ ᱱᱚᱝᱠᱟ ᱠᱚ ᱢᱩᱡᱨᱤᱜᱼᱟ ᱠᱚ ᱫᱚᱥ ᱴᱟᱠᱟ ᱠᱚ ᱢᱡᱽᱨᱤᱭᱮᱫ ᱠᱷᱟᱱ ᱟᱴ ᱴᱟᱠᱟ ᱠᱚ ᱠᱷᱚᱨᱪᱟ᱾ ᱵᱟᱨ ᱴᱟᱠᱟ ᱠᱚ ᱫᱚᱦᱚᱭᱟ ᱟᱨ ᱫᱤᱠᱩ ᱡᱟᱹᱛ ᱫᱚ ᱫᱚᱥ ᱴᱟᱠᱟ ᱨᱮ ᱟᱴ ᱴᱟᱠᱟ ᱜᱮᱠᱚ ᱫᱚᱦᱚᱭᱟ ᱫᱩᱭ ᱴᱟᱠᱟ ᱠᱚ ᱠᱷᱚᱨᱚᱪᱟ ᱦᱳᱭᱥᱮ ᱛᱚ ᱚᱱᱟ ᱪᱤᱠᱟᱛᱮ ᱩᱱᱠᱩ ᱫᱚᱠᱚ ᱯᱟᱲᱦᱟᱣ ᱦᱚᱪᱚ ᱫᱟᱲᱮᱭᱟᱠᱚ ᱠᱟᱱᱟ ᱟᱨ ᱞᱟᱹᱴᱩ ᱞᱟᱹᱴᱩ ᱩᱱᱠᱩ ᱨᱮᱱ ᱰᱚᱠᱴᱚᱨ ᱤᱧᱡᱤᱱᱤᱭᱟᱨ ᱟᱨ ᱱᱮᱛᱟ ᱠᱚ ᱢᱟᱨᱟᱝ ᱢᱟᱨᱟᱝ ᱩᱠᱤᱞ ᱠᱚᱠᱚ ᱦᱩᱭᱩᱜ ᱠᱟᱱᱟ ᱠᱚ᱾ ᱟᱨ ᱟᱵᱚ ᱫᱚ ᱩᱱᱟᱹᱜ ᱰᱷᱮᱨ ᱫᱚᱥ ᱯᱚᱸᱱᱨᱚ ᱵᱤᱜᱷᱟᱹ ᱡᱟᱭᱜᱟ ᱛᱟᱦᱮᱱ ᱢᱮᱱᱟᱜ ᱛᱟᱵᱚᱱᱟ᱾ ᱮᱱᱛᱮᱜ ᱨᱮᱦᱚᱸ ᱦᱟᱺᱰᱤ ᱯᱟᱹᱣᱨᱟᱹ ᱜᱮᱵᱚᱱ ᱧᱩ ᱵᱟᱲᱟᱭᱮᱫᱼᱟ ᱵᱚᱱ ᱟᱨᱵᱚᱱ ᱠᱟᱞᱟᱝ ᱰᱚᱞᱟᱝ ᱵᱟᱲᱟᱭ ᱠᱟᱱᱟ ᱵᱚᱱ ᱜᱤᱫᱽᱨᱟᱹ ᱠᱚᱦᱚᱸ ᱵᱟᱠᱚ ᱯᱟᱲᱦᱟᱣᱮᱫ ᱛᱟᱵᱚᱱᱟ ᱚᱱᱟ ᱜᱤᱫᱽᱨᱟᱹ ᱵᱟᱝᱠᱚ ᱯᱟᱲᱦᱟᱣᱮᱫ ᱠᱟᱱ ᱨᱮᱭᱟᱜ ᱠᱟᱛᱷᱟ ᱠᱟᱨᱚᱱ ᱫᱚ ᱢᱤᱫ ᱪᱮᱫ ᱢᱮᱱᱟᱜᱼᱟ? ᱚᱸᱰᱮ ᱟᱵᱚ ᱵᱷᱟᱜᱤ ᱴᱷᱤᱠ ᱵᱟᱵᱩᱱ ᱜᱟᱭᱤᱰ ᱜᱟᱭᱤᱰ ᱵᱟᱵᱩᱱ ᱮᱢᱟ ᱫᱟᱲᱮᱭᱟᱠᱚ ᱠᱟᱱᱟ᱾ ᱦᱳᱭ ᱥᱮ? ᱦᱳᱭ᱾ ᱟᱵᱚᱨᱮᱱ ᱦᱚᱲ ᱫᱚ ᱠᱟᱹᱢᱤ ᱠᱚ ᱪᱟᱞᱟᱜᱼᱟ᱾ ᱟᱨ ᱚᱱᱛᱮ ᱠᱷᱚᱡ ᱡᱟ ᱜᱮᱠᱚ ᱠᱟᱢᱟᱣ ᱟᱹᱜᱩᱭᱟ ᱚᱱᱟ ᱠᱚ ᱧᱩ ᱟᱹᱜᱩᱭᱟᱠᱚ᱾ ᱟᱫᱚ ᱚᱠᱟᱨᱮ ᱪᱮᱫ ᱦᱩᱭᱩᱜᱼᱟ ᱪᱤᱠᱟᱛᱮ ᱠᱟᱢᱟᱣ ᱫᱚ ᱤᱱᱠᱟᱢ ᱫᱚ ᱦᱩᱭᱩᱜ ᱛᱟᱵᱚᱱᱟ ᱟᱫᱚ, ᱟᱫᱚ ᱵᱚᱱ ᱞᱟᱹᱭᱮᱜᱼᱟ ᱠᱤ ᱟᱞᱮ ᱫᱚ ᱨᱮᱸᱜᱮᱡ ᱜᱮᱭᱟᱞᱮ ᱴᱟᱠᱟ ᱯᱚᱭᱥᱟ ᱵᱟᱹᱱᱩᱜ ᱛᱟᱞᱮᱭᱟ ᱵᱟᱞᱮ ᱯᱟᱲᱦᱟᱣ ᱫᱟᱲᱮᱭᱟᱜ ᱠᱟᱱᱟ᱾ ᱚᱱᱠᱟ ᱵᱚᱱ ᱞᱟᱹᱭ ᱚᱪᱚᱭᱮᱫᱼᱟ᱾
ᱦᱮᱸᱦᱮᱸ,
ᱦᱳᱭ ᱟᱵᱚ ᱡᱩᱫᱤ ᱵᱷᱟᱜᱤ ᱴᱷᱤᱠ ᱵᱮᱵᱚᱦᱟᱨ ᱵᱚᱱ ᱵᱟᱰᱟᱭ ᱠᱮᱭᱟ ᱥᱮ ᱢᱤᱫ ᱴᱟᱠᱟ ᱛᱮᱦᱚᱸ, ᱚᱱᱟᱠᱚ ᱢᱮᱱᱠᱷᱟᱱ ᱢᱤᱫᱴᱮᱱ ᱦᱟᱹᱛᱤᱢ ᱠᱤᱨᱤᱧ ᱫᱟᱲᱮᱣᱟᱭᱟ᱾
ᱴᱷᱤᱠ ᱴᱷᱤᱠ ᱴᱷᱤᱠ᱾ ᱵᱩᱫᱽᱫᱷᱤ ᱫᱚᱨᱠᱟᱨ᱾
ᱦᱳᱭ ᱦᱳᱭ ᱵᱩᱫᱽᱫᱷᱤ ᱫᱚᱨᱠᱟᱨ᱾
ᱦᱳᱭ ᱮᱴᱟᱜ ᱡᱟᱹᱛ ᱧᱮᱞ ᱠᱚᱵᱮᱱ ᱥᱮ ᱩᱱᱠᱩ ᱡᱟᱦᱟᱸ ᱫᱚ ᱡᱚᱞᱦᱟ ᱠᱚ ᱥᱮ ᱢᱩᱥᱞᱟᱹ ᱠᱚ ᱡᱟᱦᱟᱸᱭ, ᱩᱱᱠᱩ ᱟᱢ ᱟᱵᱮᱱ ᱨᱮᱱ ᱟᱵᱮ ᱦᱮᱸ ᱟᱵᱮᱱ ᱨᱮᱱ ᱰᱟᱹᱝᱨᱤ ᱥᱮ ᱡᱟᱦᱟᱸ ᱴᱷᱮᱡ ᱮ ᱠᱤᱨᱤᱧᱮᱭᱟᱭ?
ᱦᱳᱭ ᱦᱳᱭ,
ᱚᱱᱮ ᱮᱢᱚᱱᱮ ᱠᱤᱨᱤᱧᱮᱭᱟ ᱟᱵᱮᱱ ᱵᱚᱭᱱᱟᱭ ᱮᱢᱟᱵᱮᱱᱟ ᱢᱤᱫ ᱴᱟᱠᱟ ᱥᱮ ᱠᱷᱟᱹᱞᱤ? ᱢᱤᱫᱴᱮᱡ ᱵᱤᱲᱤ ᱧᱩ ᱦᱚᱪᱚ ᱵᱤᱱᱟ ᱪᱩᱴᱤ ᱧᱩ ᱦᱚᱪᱚ ᱵᱤᱱᱟ᱾
ᱦᱳᱭ ᱪᱩᱴᱤ ᱧᱩ ᱦᱚᱪᱚ ᱢᱮᱭᱟ ᱦᱳᱭ ᱦᱳᱭ᱾
ᱵᱟᱥ ᱚᱱᱟ ᱛᱮᱜᱮ ᱟᱵᱮᱱᱮ ᱢᱮᱛᱟᱵᱮᱱᱟ ᱴᱷᱤᱠ ᱜᱮᱭᱟ ᱤᱧ ᱦᱤᱡᱩᱜ ᱠᱟᱱᱟ ᱤᱧᱠᱷᱟᱣᱟᱵᱮᱱᱟᱭ᱾
ᱦᱮᱸ ᱦᱮᱸ ᱦᱮᱸ᱾
ᱚᱱᱮ ᱦᱤᱡᱩᱜᱼᱟᱭ ᱩᱱᱤ ᱢᱤᱫᱴᱟᱠᱟ ᱜᱟᱱᱮ ᱟᱹᱜᱩ ᱛᱚᱨᱟᱭᱮᱭᱟᱭ ᱵᱟᱥ ᱢᱤᱫ ᱯᱳᱠᱟ ᱦᱚᱸ ᱵᱟᱝ, ᱞᱟᱜᱟᱣᱮᱭᱟ ᱠᱷᱟᱹᱞᱤ ᱚᱱᱟ ᱪᱩᱴᱤ ᱛᱮ ᱩᱱᱤ ᱚᱸᱰᱮ ᱟᱯ ᱠᱤᱨᱤᱧ ᱟᱹᱠᱷᱨᱤᱧᱮᱭᱟ᱾
ᱦᱳᱭ ᱦᱳᱭ ᱦᱳᱭ᱾
ᱥᱟᱹᱨᱤ ᱥᱮ ᱱᱟᱥᱮ?
ᱦᱳᱭ ᱦᱳᱭ, ᱥᱟᱹᱨᱤ, ᱥᱟᱹᱨᱤ ᱠᱟᱛᱷᱟ ᱾ ᱴᱷᱤᱠ ᱠᱟᱛᱷᱟ ᱵᱮᱱ ᱞᱟᱹᱭ ᱠᱟᱜᱼᱟ, ᱦᱳᱭ ᱾
ᱦᱮᱸ ᱦᱮᱻ ᱚᱱᱟ ᱜᱮ᱾ ᱧᱮᱞ ᱟᱠᱟᱫ ᱠᱚᱣᱟᱞᱤᱧ ᱛᱚᱞᱤᱧ ᱟᱹᱞᱤᱧ ᱦᱟᱴ ᱯᱟᱛᱟ ᱫᱟᱬᱟ ᱟᱠᱟᱫᱟᱞᱤᱧ ᱛᱚ ᱚᱱᱟ ᱛᱮᱞᱤᱧ ᱧᱮᱞ ᱟᱠᱟᱫ ᱠᱚᱣᱟ ᱟᱫᱚᱞᱤᱧ ᱫᱚ ᱵᱟᱵᱟ ᱨᱮ, ᱚ ᱵᱩᱫᱽᱫᱷᱤ ᱧᱮᱞ ᱠᱚᱣᱟ ᱚᱸᱰᱮ ᱟᱵᱮᱱ ᱛᱤᱨᱤᱥ ᱫᱟᱢ, ᱛᱤᱨᱤᱥ ᱥᱟᱴ ᱦᱟᱡᱟᱨ ᱨᱮᱱ, ᱢᱟᱱᱮ ᱰᱟᱹᱝᱨᱤ ᱟᱹᱠᱷᱨᱤᱧᱮᱭᱟ᱾
ᱦᱳᱭ ᱦᱳᱭ ᱾ ᱵᱤᱱ ᱯᱚᱭᱥᱟᱹ ᱛᱮ, ᱦᱳᱭ᱾
ᱦᱮᱸ, ᱠᱷᱟᱹᱞᱤ ᱩᱱᱤᱭᱟᱜ ᱠᱟᱛᱷᱟ ᱨᱮᱱᱟᱜ ᱫᱟᱢ᱾
ᱫᱟᱢ ᱫᱟᱢ, ᱛᱚᱵᱮ ᱩᱱᱤ ᱡᱩᱫᱤ ᱠᱟᱛᱷᱟ ᱨᱮᱭᱟᱜ ᱫᱟᱢ ᱩᱱᱟᱹᱜ ᱢᱮᱱᱟᱜ ᱠᱷᱟᱱ? ᱛᱚᱵᱮ ᱟᱵᱚ ᱡᱟᱭᱜᱟ ᱨᱮᱭᱟᱜ ᱫᱚ ᱩᱱᱟᱹᱜ ᱰᱷᱮᱨ ᱡᱟᱜᱟ ᱢᱮᱱᱟᱜ ᱛᱟᱵᱚᱱᱟ, ᱪᱟᱥ ᱟᱵᱟᱫ ᱠᱟᱛᱮ ᱫᱟᱢ ᱵᱟᱹᱱᱩᱜᱼᱟ ᱥᱮ ᱪᱮᱫ?
ᱦᱮᱸ, ᱟᱹᱰᱤ ᱰᱷᱮᱨ ᱜᱮ ᱟᱫᱚ ᱟᱵᱚ ᱟᱵᱚᱣᱟᱜ ᱴᱮᱞᱮᱱᱴ ᱵᱟᱹᱱᱩᱜ ᱛᱟᱵᱚᱱᱟ, ᱚᱱᱮ ᱠᱚ ᱢᱮᱱ ᱞᱮᱫ,
ᱦᱳᱭ ᱦᱳᱭ᱾ ᱚᱱᱟ ᱜᱮᱞᱤᱧ ᱢᱮᱱᱮᱫᱼᱟ ᱞᱤᱧ ᱵᱩᱫᱽᱫᱷᱤ ᱠᱚᱢ ᱜᱮᱛᱟ ᱵᱚᱱᱟ ᱟᱨ ᱵᱮᱵᱚᱦᱟᱨ ᱵᱟᱵᱚᱱ ᱵᱟᱰᱟᱭ ᱠᱟᱱᱟ᱾
ᱵᱟᱝ ᱟᱪᱪᱷᱟ,
ᱦᱳᱭ᱾
ᱚᱱᱟ ᱜᱮ᱾
ᱦᱩᱸ
ᱟ ᱞᱟᱹᱭᱵᱮᱱ?
ᱟᱨ᱾ ᱜᱚᱝᱠᱮ ᱟᱨ ᱟᱫᱚᱢ ᱠᱚᱠᱚ ᱢᱮᱱᱮᱜᱼᱟ ᱟᱞᱮ ᱨᱮᱱ ᱜᱤᱫᱽᱨᱟᱹ ᱫᱚ ᱵᱟᱠᱚ ᱯᱟᱲᱦᱟᱜ ᱠᱟᱱᱟ, ᱫᱚᱢᱮ ᱢᱳᱵᱟᱭᱤᱞ ᱠᱚᱧ ᱧᱮᱞᱮᱜᱼᱟ᱾ ᱢᱳᱵᱟᱭᱤᱞ ᱛᱮᱠᱚ ᱵᱟᱹᱲᱤᱡᱚᱜ ᱠᱟᱱᱟ ᱠᱚ, ᱟᱫᱚ ᱢᱳᱵᱟᱭᱤᱞ ᱫᱚᱥ ᱠᱚ ᱞᱟᱹᱭᱮᱜᱼᱟ᱾ ᱟᱫᱚ ᱟᱵᱮᱱ ᱚᱱᱟ ᱠᱟᱛᱷᱟ ᱨᱮ ᱪᱮᱫ ᱵᱮᱱ ᱞᱟᱹᱭ ᱠᱮᱜᱼᱟ? ᱢᱳᱵᱤᱞ ᱫᱚᱥ ᱮ ᱠᱟᱹᱢᱤᱭᱮᱫᱟᱭ ᱠᱤ?
ᱦᱮᱸ, ᱢᱳᱵᱟᱭᱤᱞ ᱫᱚ ᱫᱚᱥ ᱫᱚ ᱵᱟᱹᱱᱩᱜᱼᱟ ᱵᱟᱹᱱᱩᱜ ᱫᱚ, ᱟᱫᱚ ᱥᱮᱪᱮᱫ ᱚᱱᱠᱟ ᱞᱮᱠᱟ ᱜᱮ ᱟᱢᱮᱢ ᱮᱢᱟᱭ ᱠᱷᱟᱡ ᱫᱚ ᱛᱟᱦᱚᱞᱮ ᱴᱷᱤᱠ
ᱦᱚᱭ ᱦᱚᱭ ᱦᱳᱭ ᱾
ᱟᱨ ᱟᱢ ᱡᱮ ᱠᱷᱟᱹᱞᱤᱢ ᱮᱢ ᱜᱤᱰᱤᱣᱟᱭᱟ ᱚᱱᱟ ᱦᱚᱸ ᱫᱚ ᱴᱷᱤᱠ ᱫᱚ ᱵᱟᱝ ᱠᱟᱱᱟ, ᱩᱱᱤ ᱢᱟ ᱠᱷᱟᱨᱟᱯ ᱥᱮ
ᱦᱳᱭ ᱦᱳᱭ, ᱠᱷᱟᱨᱟᱯ ᱥᱮᱫ ᱪᱟᱞᱟᱜᱼᱟ, ᱟᱨ ᱵᱟᱰᱟᱭᱟᱹᱞᱤᱧ ᱡᱮ ᱠᱤ ᱢᱚᱵᱟᱭᱤᱞ ᱫᱚ ᱢᱚᱸᱡᱽ ᱦᱚᱸ ᱢᱮᱱᱟᱜᱼᱟ ᱵᱟᱹᱲᱤᱡ ᱦᱚᱸ ᱢᱮᱱᱟᱜᱼᱟ ᱾ ᱟᱵᱮᱱ ᱡᱩᱫᱤ ᱵᱷᱟᱜᱤ ᱴᱷᱤᱠ ᱢᱚᱸᱡᱽ ᱵᱮᱱ ᱵᱮᱵᱚᱦᱟᱨᱟ, ᱛᱚ ᱢᱚᱸᱡᱽ ᱜᱮ ᱧᱟᱢᱚᱜᱚᱜᱼᱟ ᱾ ᱢᱚᱡᱽ ᱯᱷᱚᱞ ᱵᱮᱱ ᱧᱟᱢᱟ ᱦᱳᱭ ᱥᱮ ᱟᱨ ᱡᱩᱫᱤ ᱵᱟᱹᱲᱤᱡ ᱵᱮᱱ ᱵᱟᱹᱲᱤᱡ ᱵᱟᱹᱲᱤᱡ ᱟᱜ ᱵᱚᱥᱛᱩ ᱥᱮ ᱟᱹᱰᱤ ᱜᱷᱟᱹᱲᱤᱡ ᱵᱮᱱ ᱤ ᱵᱮᱵᱚᱦᱟᱨ ᱦᱚᱪᱚᱭᱮᱭᱟ ᱛᱚ ᱩᱱᱤ ᱫᱚ ᱵᱟᱹᱲᱤᱡ ᱥᱮᱫᱼᱮ ᱪᱟᱞᱟᱜᱼᱟ ᱾ ᱟᱫᱚ ᱚᱱᱟ ᱫᱚᱞᱤᱧ ᱢᱮᱱᱟ, ᱚᱱᱟ ᱫᱚ ᱜᱚᱜᱚᱼᱵᱟᱵᱟᱣᱟᱜ ᱜᱟᱭᱤᱰ ᱨᱮᱱ ᱥᱮᱱ ᱜᱟᱨᱡᱮᱱᱟᱜ ᱪᱮᱛᱟᱱ ᱨᱮᱱᱟᱜ ᱩᱯᱟᱹᱨ ᱠᱟᱱᱟ ᱾
ᱦᱩᱸ, ᱟᱵᱮᱱ ᱡᱩᱫᱤ ᱢᱳᱵᱟᱭᱤᱞ ᱠᱟᱹᱴᱤᱡ ᱠᱷᱚᱱ ᱵᱮᱱ ᱥᱟᱵ ᱦᱮᱣᱟ ᱦᱚᱪᱚ ᱟᱠᱟᱫ ᱠᱚᱣᱟ, ᱛᱚᱵᱮ ᱢᱳᱵᱟᱭᱤᱞ ᱛᱮᱠᱚ ᱵᱟᱹᱲᱤᱡᱚᱜ ᱜᱮᱭᱟ ᱠᱚ ᱾
ᱴᱷᱤᱠ, ᱴᱷᱤᱠ ᱾
ᱟᱨ ᱡᱩᱫᱤ ᱵᱷᱟᱹᱜᱤ ᱴᱷᱤᱠ ᱨᱮᱭᱟᱜ ᱥᱮᱬᱟ ᱠᱟᱛᱮ ᱵᱮᱱ ᱮᱢᱟ ᱦᱩᱭᱩᱜᱼᱟ, ᱛᱚ ᱥᱮᱬᱟ ᱠᱟᱛᱮ ᱫᱚ ᱵᱟᱝᱠᱚ ᱵᱟᱹᱲᱤᱡᱚᱜᱼᱟ ᱠᱚ ᱡᱚ ᱛᱚ ᱦᱚᱲ ᱜᱮᱵᱚᱱ ᱵᱟᱲᱟᱭᱟ ᱡᱮ ᱛᱟᱭᱚᱢ ᱨᱮᱭᱟᱜ ᱢᱩᱭᱞᱚ ᱟᱨ ᱵᱟᱝ ᱠᱟᱹᱢᱤ ᱨᱮᱭᱟᱜ ᱢᱩᱭᱞᱚ ᱟᱨ ᱱᱤᱥ ᱥᱟᱹ ᱞᱮᱱᱠᱷᱟᱱ ᱪᱮᱫ ᱦᱩᱭᱩᱜᱼᱟ ᱚᱱᱟ ᱠᱚ ᱡᱚᱛᱚ ᱦᱤᱥᱟᱹᱵᱽ ᱢᱮᱱᱟᱜᱼᱟ ᱾ ᱟᱫᱚ ᱟᱹᱞᱤᱧ ᱫᱚ ᱚᱱᱟ ᱜᱮ ᱵᱷᱩᱞ ᱞᱤᱧ ᱧᱟᱢᱮᱫ ᱛᱟᱠᱚᱣᱟ ᱟᱨ ᱦᱚᱲ ᱠᱚᱠᱚ ᱢᱮᱱ ᱟᱠᱚ ᱟᱞᱮ ᱫᱚ ᱢᱳᱵᱟᱭᱤᱞ ᱠᱚ ᱥᱟᱵ ᱮᱫ ᱟᱠᱚ, ᱵᱟᱹᱲᱤᱡᱚᱜ ᱠᱟᱱᱟ ᱠᱚ ᱾ ᱟᱨ ᱜᱤᱫᱽᱨᱟᱹ ᱵᱟᱠᱩ ᱵᱩᱡᱷᱟᱹᱣᱮᱜᱼᱟ ᱤᱥᱠᱩᱞ ᱵᱟᱠᱩ ᱪᱟᱞᱟᱜ ᱠᱟᱱᱟ ᱾ ᱚᱠᱟ ᱠᱚ ᱞᱟᱹᱭᱮᱜᱼᱟ, ᱠᱤᱱᱛᱩ ᱚᱱᱟ ᱫᱚ ᱟᱹᱞᱤᱧ ᱚᱱᱟ ᱫᱚ ᱜᱚᱜᱚᱼᱵᱟᱵᱟᱣᱟᱜ ᱵᱷᱩᱞ ᱢᱮᱱᱟᱜ ᱛᱟᱯᱮᱭᱟ, ᱦᱳᱭ ᱥᱮ᱾
ᱴᱷᱤᱠ, ᱴᱷᱤᱠ ᱾
ᱦᱩᱸ ᱾ ᱚᱱᱮ ᱚᱱᱠᱟ ᱦᱚᱸ ᱟᱨ ᱛᱚᱵᱮ ᱜᱚᱝᱠᱮ ᱦᱚᱸᱜᱼᱚᱭ ᱚᱠᱛᱚ ᱠᱚᱦᱚᱸ ᱦᱟᱸᱜ ᱛᱤᱭᱟᱹᱜᱚᱜ ᱠᱟᱱ ᱛᱟᱞᱟᱝᱼᱟ ᱢᱩᱪᱟᱹᱫᱚᱜ ᱨᱮᱭᱟᱜ᱾
ᱟᱪᱪᱷᱟ ᱴᱷᱤᱠ ᱜᱮᱭᱟ, ᱟᱨ ᱚᱲᱟᱜ ᱠᱚᱨᱮ ᱵᱮᱥ ᱵᱟᱲᱟ ᱜᱮᱛᱚ ᱡᱚᱛᱚ?